ᱦᱮᱞᱳ!
ᱦᱮᱞᱳ!
ᱦᱮᱸ ᱜᱚᱝᱠᱮ ᱡᱚᱦᱟᱨ ᱜᱮ᱾
ᱦᱮᱸ ᱡᱚᱦᱟᱨ ᱜᱮ᱾
ᱪᱮᱫ ᱞᱮᱠᱟ ᱢᱮᱱᱟᱜ ᱵᱤᱱᱟ ᱜᱚᱝᱠᱮ?
ᱦᱳᱭ ᱱᱟᱯᱟᱭ ᱜᱮ ᱢᱮᱱᱟᱜ ᱟᱠᱟᱫ ᱞᱤᱧᱟᱹ᱾ ᱟᱵᱮᱱ?
ᱦᱮᱸ ᱜᱚᱝᱠᱮ ᱨᱚᱲ ᱵᱤᱱ ᱟᱸᱡᱚᱢ ᱧᱟᱢ ᱮᱫᱟ ᱛᱚ?
ᱦᱳᱭ ᱟᱸᱡᱚᱢ ᱧᱟᱢᱚᱜ ᱠᱟᱱᱟ᱾
ᱪᱮᱫ ᱠᱚᱵᱤᱱ ᱪᱤᱠᱟᱹ ᱵᱟᱲᱟᱭ ᱮᱫᱟ?
ᱟᱨ ᱢᱤᱫ ᱵᱮᱲᱟ ᱫᱚ ᱱᱚᱜᱚᱭ ᱡᱚᱢ ᱵᱟᱲᱟ ᱠᱟᱛᱮᱜ ᱡᱤᱨᱟᱹᱣ ᱦᱩᱭ ᱟᱠᱟᱱᱟ᱾ ᱟᱵᱮᱱ ᱜᱮ ᱪᱮᱫ ᱠᱚᱵᱮᱱ ᱪᱤᱠᱟᱹ ᱵᱟᱲᱟᱭ ᱮᱫᱟ?
ᱪᱮᱫ ᱦᱚᱸ ᱵᱟᱝᱼᱟ᱾ ᱟᱞᱤᱧ ᱦᱚᱸ ᱡᱤᱨᱟᱹᱣ ᱵᱟᱲᱟ ᱟᱠᱟᱱᱟ᱾
ᱦᱳᱭ᱾
ᱜᱟᱝᱠᱮᱻ᱾ ᱟᱯᱮ ᱫᱤᱥᱚᱢ ᱫᱚ ᱢᱟᱱᱮ ᱵᱤᱨ ᱫᱤᱥᱚᱢ ᱥᱮ
ᱟᱪᱪᱷᱟ ᱜᱚᱝᱠᱮ ᱱᱚᱣᱟ ᱟᱵᱮᱱ
ᱪᱮᱫ ᱠᱟ ᱪᱚ?
ᱞᱟᱹᱭ ᱮᱫᱟ ᱞᱤᱧ ᱠᱟᱹᱴᱤᱡ ᱦᱟᱸᱜ ᱥᱟᱰᱮ ᱠᱟᱱᱟ, ᱪᱮᱫ ᱪᱚᱝ? ᱦᱳᱭ᱾
ᱱᱤᱛᱚᱜ?
ᱦᱮᱸ ᱱᱤᱛ ᱫᱚ ᱴᱷᱤᱠ ᱜᱮᱭᱟ ᱟᱸᱡᱚᱢᱚᱜ ᱠᱟᱱᱟ᱾
ᱚᱸ᱾ ᱞᱟᱹᱭ ᱵᱤᱱ ᱜᱚᱝᱠᱮ?
ᱦᱳᱭ ᱢᱟ ᱞᱟᱹᱭ ᱵᱮᱱ
ᱟᱫᱚ ᱜᱚᱝᱠᱮ ᱟᱯᱮ ᱫᱚ ᱪᱮᱫ ᱞᱮᱠᱟ ᱟᱯᱮ ᱫᱤᱥᱚᱢ ᱫᱚ?
ᱟᱹᱛᱩ ᱫᱤᱥᱚᱢ ᱫᱚ ᱟᱞᱮ ᱥᱮᱫ ᱫᱚ ᱱᱚᱣᱟ ᱵᱤᱨ ᱠᱚ ᱢᱮᱱᱟᱜ ᱟᱠᱟᱫᱟ᱾ ᱟᱫᱚ ᱵᱤᱨ ᱵᱩᱨᱩ ᱮᱞᱟᱠᱟ ᱨᱮᱜᱮ ᱛᱟᱦᱮᱸ ᱦᱩᱭᱩᱜ ᱜᱮᱭᱟ᱾
ᱵᱤᱨ ᱵᱤᱨ ᱫᱤᱥᱚᱢ ᱛᱟᱦᱚᱞᱮ?
ᱦᱳᱭ ᱵᱤᱨ ᱫᱤᱥᱚᱢ᱾
ᱦᱮᱸ ᱜᱚᱝᱠᱮ ᱟᱫᱚ ᱱᱮᱛᱟᱨ ᱫᱚ ᱟᱯᱮ ᱚᱱᱛᱮ ᱫᱚ ᱪᱮᱫ ᱠᱚ ᱠᱟᱹᱢᱤ ᱵᱟᱲᱟ ᱠᱚ ᱦᱩᱭᱩᱜ ᱠᱟᱱᱟ?
ᱠᱟᱹᱢᱤ ᱵᱚᱞᱛᱮ ᱫᱚ ᱜᱚᱝᱠᱮ ᱱᱮᱛᱟᱨ ᱢᱟ ᱪᱟᱥ ᱠᱟᱢᱤ ᱫᱤᱱ ᱠᱟᱱᱟ᱾ ᱟᱫᱚ ᱱᱮᱛᱟᱨ ᱫᱚ ᱱᱚᱣᱟ ᱪᱟᱥ ᱠᱟᱹᱢᱤ ᱨᱮᱜᱮ ᱡᱚᱯᱲᱟᱣ ᱦᱩᱭ ᱟᱠᱟᱱᱟ᱾
ᱟᱫᱚ ᱜᱚᱝᱠᱮ ᱪᱟᱥ ᱠᱟᱹᱢᱤ ᱫᱚ ᱮᱛᱚᱦᱚᱵ ᱠᱟᱱᱟ ᱥᱮ ᱟᱹᱣᱨᱤᱭᱟ᱾
ᱪᱟᱥ ᱠᱟᱹᱢᱤ ᱫᱚ ᱦᱟᱸᱜ ᱮᱛᱚᱦᱚᱵ ᱫᱚ ᱵᱟᱝ ᱦᱩᱭ ᱟᱠᱟᱱᱼᱟ᱾ ᱟᱫᱚ ᱚᱱᱟ ᱥᱤ ᱠᱚᱫᱚ ᱦᱟᱸᱜ ᱟᱨᱟᱢᱵᱚ ᱦᱩᱭᱠᱟᱱᱟ᱾ ᱟᱫᱚ ᱦᱚᱸᱜᱼᱚᱭ ᱴᱷᱤᱠ ᱢᱚᱛᱚ ᱦᱟᱸᱜ ᱫᱟᱜ ᱫᱟᱜ ᱜᱮ ᱵᱟᱭ ᱫᱟᱜ ᱮ ᱠᱟᱱᱟ‌᱾ ᱟᱫᱚ ᱚᱱᱟ ᱪᱟᱥ ᱦᱟᱜ ᱦᱩᱲᱩ ᱨᱚᱦᱚᱭ ᱫᱚ ᱦᱟᱸᱜ ᱮᱛᱚᱦᱚᱵ ᱵᱟᱞᱮ ᱫᱟᱲᱮ ᱠᱟᱫᱟ᱾
ᱦᱮᱸ᱾
ᱟᱪᱪᱷᱟ ᱜᱚᱝᱠᱮ ᱛᱟᱦᱮᱞᱮ ᱟᱯᱮ ᱫᱚ ᱪᱮᱫ ᱠᱚᱯᱮ ᱠᱟᱹᱢᱤ ᱵᱟᱲᱟᱭᱮᱫ ᱠᱟᱱᱟ ᱚᱲᱟᱜ ᱠᱚᱨᱮᱜ? ᱵᱟᱝ, ᱪᱟᱥ ᱠᱟᱹᱢᱤ
ᱦᱩᱸᱜ ᱵᱷᱮᱡᱟᱭᱟ ᱟᱞᱮ ᱦᱚᱸ ᱩᱴᱷᱟᱹᱣ ᱱᱷᱟᱸᱜ, ᱥᱮᱨᱢᱟ ᱡᱟᱹᱲᱤ ᱦᱚᱸ ᱠᱷᱩᱵ ᱨᱟᱱ ᱮ ᱡᱟᱹᱲᱤᱭᱟᱭ ᱠᱟᱹᱡ ᱦᱩᱸ ᱴᱷᱤᱠ ᱴᱟᱠ ᱜᱮ ᱡᱟᱲᱤ ᱵᱟᱲᱟ ᱦᱟᱠᱟᱜ ᱟᱭ, ᱱᱚᱣᱟ ᱠᱚᱛᱮ ᱜᱮ ᱦᱟᱸᱜ ᱡᱟᱦᱟᱸᱭ ᱜᱮ ᱱᱷᱟᱸᱻᱜ ᱪᱟᱥᱼᱵᱟᱥ ᱮᱛᱚᱦᱚᱵ ᱟᱠᱟᱱᱟ, ᱚᱱᱟᱜᱮ ᱠᱟᱹᱢᱤ ᱵᱟᱲᱟ ᱦᱩᱭᱩᱜ ᱠᱟᱱᱟ᱾
ᱦᱩᱭ ᱦᱚᱭ ᱾ ᱟᱪᱪᱷᱟ ᱜᱚᱝᱠᱮ ᱛᱟᱦᱮᱞᱮ ᱦᱩᱲᱩ ᱫᱚ ᱟᱯᱮ ᱥᱮᱫ ᱫᱚ ᱱᱚᱣᱟ ᱛᱤᱱ ᱡᱮᱠᱷᱟ ᱯᱮ ᱪᱟᱥ ᱜᱮᱭᱟ ᱥᱮᱨᱢᱟ ᱨᱮ?
ᱱᱚᱛᱮ ᱨᱮᱢᱟ ᱜᱚᱝᱠᱮ ᱟᱞᱮ ᱱᱚᱛᱮ ᱢᱟ ᱵᱟᱨ ᱡᱚᱠᱷᱟᱜ ᱞᱮ ᱪᱟᱥᱼᱟ᱾
ᱟᱪᱪᱷᱟ,
ᱱᱮᱛᱟᱨ ᱦᱟᱸᱜ ᱦᱚᱸᱜᱼᱚᱭ ᱡᱟᱦᱟᱸ ᱜᱚᱝᱠᱮ ᱫᱟᱜ ᱫᱤᱱ ᱱᱷᱟᱸᱜ ᱦᱩᱭᱩᱜ ᱠᱟᱱᱟ, ᱟᱨ ᱚᱱᱟ ᱥᱤᱛᱩᱝ ᱫᱤᱱ ᱦᱟᱸᱜ ᱚᱱᱟ ᱥᱮᱞᱩ ᱛᱮ ᱡᱟᱦᱟᱸ ᱚᱱᱟᱛᱮᱻ ᱞᱮ ᱪᱟᱥ ᱵᱟᱲᱟᱭ ᱜᱮᱭᱟ᱾
ᱟᱫᱚ ᱜᱚᱝᱠᱮ ᱟᱯᱮᱥᱮᱫ ᱫᱚ ᱱᱚᱝᱠᱟ ᱫᱟᱜ ᱠᱚᱨᱮᱱᱟᱜ ᱟᱱᱟᱴ ᱫᱚ ᱧᱮᱞ ᱵᱟᱲᱟᱜ
ᱫᱟᱜ ᱠᱚᱨᱮᱱᱟᱜ?
ᱟᱱᱟᱴ
ᱜᱚᱝᱠᱮᱻᱦ ᱟᱫᱚᱻ ᱜᱚᱝᱠᱮ ᱟᱞᱮ ᱟᱫᱚ ᱟᱱᱟ ᱥᱮᱞᱩ ᱢᱮᱱᱟᱜ ᱟᱛᱚ ᱟᱫᱚ ᱡᱩᱫᱤ ᱦᱚᱸᱜ ᱮᱴᱠᱮ ᱴᱚᱬᱮ ᱚᱸᱠᱟ ᱦᱩᱭᱩᱜᱼᱟ ᱫᱟᱜ ᱨᱮᱱᱟᱜ ᱮᱸ ᱚᱱᱟᱛᱮ ᱫᱮᱠᱷᱟᱣ ᱵᱟᱲᱟᱭᱟᱭ, ᱛᱟᱦᱚᱞᱮ ᱠᱷᱟᱱ ᱥᱤᱞᱩ ᱛᱮ ᱡᱟᱦᱟᱸ ᱚᱱᱟ ᱥᱤᱞᱩ ᱛᱮ ᱫᱟᱜ ᱮᱢ ᱠᱟᱛᱮᱫ ᱚᱱᱟ ᱤᱭᱟᱹ ᱦᱩᱭᱩᱜᱼᱟ, ᱪᱟᱥᱵᱟᱥ ᱠᱚ ᱦᱩᱲᱩ ᱤᱨ ᱦᱩᱭᱩᱜᱼᱟ ᱾
ᱦᱮᱸ,
ᱮᱱ ᱨᱮᱦᱚᱸ ᱡᱟᱦᱟᱸ ᱥᱤᱞᱩ ᱛᱮ ᱪᱟᱥ ᱟᱨ ᱱᱚᱣᱟ ᱥᱮᱨᱢᱟ ᱫᱟᱜ ᱡᱟᱹᱲᱤ ᱛᱮ ᱪᱟᱥ ᱫᱚ ᱟᱹᱰᱤ ᱜᱟᱱ
ᱦᱩᱸ ᱯᱟᱴᱷᱚᱠ
ᱩᱸᱦᱩᱜ, ᱦᱚᱭ ᱦᱚᱭ ᱾ ᱟᱞᱮᱥᱮᱫ ᱫᱚ ᱚᱱᱟ ᱦᱟᱸᱜ ᱱᱚᱣᱟ ᱵᱟᱨ ᱡᱮᱠᱷᱟ ᱜᱮ ᱞᱮ ᱪᱟᱥᱟ, ᱦᱩᱸ ᱦᱩᱲᱩ ᱫᱚ᱾ ᱱᱚᱜᱼᱚᱭ ᱡᱟᱦᱟᱸᱢ ᱞᱟᱹᱭ ᱠᱮᱫ ᱡᱮᱠᱷᱟ ᱱᱚᱣᱟ ᱥᱤᱛᱩᱝ ᱨᱮᱢ ᱡᱟᱹᱯ- ᱟᱨ ᱱᱚᱜᱼᱚᱭ ᱱᱮᱜᱼᱮ ᱱᱮᱛᱟᱨ ᱜᱮ ᱱᱷᱟᱜ ᱟᱥᱟᱲ ᱵᱚᱸᱜᱟ ᱱᱮᱜᱼᱮ ᱱᱮᱛᱟᱨ ᱱᱷᱟᱜ ᱯᱮ ᱪᱟᱥᱟ, ᱱᱚᱣᱟ ᱵᱟᱨ ᱡᱮᱠᱷᱟ ᱜᱮᱞᱮ ᱪᱟᱥᱼᱟ᱾ ᱟᱫᱚ ᱫᱟᱜ ᱠᱚᱨᱮᱱᱟᱜ ᱟᱱᱟᱴ ᱫᱚ ᱚᱸᱠᱟ ᱫᱚ ᱱᱷᱟᱜ ᱟᱞᱮᱥᱮᱫ ᱫᱚ ᱵᱟᱝ ᱧᱮᱞ ᱧᱟᱢᱚᱜ, ᱱᱟᱹᱭ ᱠᱚ ᱢᱮᱱᱟᱜ ᱟᱠᱟᱫᱼᱟ, ᱜᱟᱰᱟ ᱠᱚ ᱚᱱᱟ ᱠᱚᱨᱮᱱᱟᱜ ᱫᱟᱜ ᱠᱚᱛᱮ ᱜᱮ ᱟᱫ ᱟᱫ ᱵᱟᱲᱟ ᱠᱟᱛᱮ ᱞᱮ ᱪᱟᱥ ᱮᱫ, ᱟᱫᱚ ᱱᱮᱜᱼᱮ ᱱᱮᱛᱟᱨ ᱫᱚ ᱚᱠᱚᱭ ᱚᱸᱠᱟ ᱢᱚᱛᱚᱵ ᱱᱷᱟᱜ ᱴᱷᱤᱠ ᱢᱚᱛᱚ ᱵᱟᱭ ᱫᱟᱜ ᱮᱫᱟ ᱡᱟ ᱯᱷᱚᱲᱮ ᱪᱟᱥ ᱠᱟᱹᱢᱤ ᱱᱷᱟᱜ ᱛᱟᱭᱚᱢ ᱧᱚᱜᱚᱜ
ᱦᱳᱭ ᱱᱮᱛᱟᱨ ᱫᱚ ᱱᱚᱣᱟ, ᱟᱵᱚᱭᱟᱜ ᱫᱚ ᱟᱻ ᱟᱹᱰᱤᱜᱟᱱ ᱯᱩᱨᱤ ᱯᱩᱨᱤ ᱵᱚᱨᱛᱚᱱᱚᱜ ᱠᱟᱱ ᱞᱮᱠᱟ ᱵᱩᱡᱷᱟᱹᱜ ᱠᱟᱱᱟ᱾
ᱦᱳᱭ ᱦᱚᱭ ᱾
ᱟᱨ ᱜᱚᱝᱠᱮ
ᱮᱸᱻᱜ ᱜᱚᱝᱠᱮ ᱞᱟᱹᱭ ᱤᱫᱟᱹᱧ ᱟᱯᱮ ᱥᱮᱫ ᱫᱚ ᱱᱚᱣᱟ ᱵᱤᱨ ᱵᱩᱨᱩ ᱤᱞᱟᱠᱟ ᱠᱟᱱᱟ ᱥᱮ ᱱᱚᱝᱠᱟ ᱴᱚᱰᱟᱝ ᱠᱟᱱ?
ᱜᱚᱝᱠᱮ ᱟᱞᱮᱦᱚ ᱵᱤᱨ ᱵᱩᱨᱩ ᱮᱞᱟᱠᱟ ᱢᱟᱱᱮ ᱵᱟᱡᱟᱨ ᱫᱤᱥᱚᱢ ᱞᱮ ᱥᱩᱨ ᱜᱮᱭᱟ ᱟᱨ ᱵᱤᱨ ᱦᱚᱞᱮ ᱥᱩᱨ ᱧᱚᱜ ᱜᱮᱭᱟ᱾ ᱟᱫᱚ ᱚᱱᱟ ᱠᱷᱟᱹᱛᱤ ᱠᱚ ᱵᱤᱨ ᱦᱚᱸ ᱞᱟᱹᱭ ᱵᱟᱝ ᱜᱟᱱᱚᱼᱟ ᱚᱠᱟᱠᱚ ᱵᱟᱡᱟᱨ ᱦᱚᱸ ᱞᱟᱹᱭ ᱠᱟᱝ ᱜᱟᱱᱚᱜ ᱾
ᱦᱚᱭ ᱾
ᱜᱚᱝᱠᱮ ᱟᱞᱤᱧᱟᱜ ᱠᱩᱠᱞᱤ ᱫᱚ ᱦᱩᱭᱩᱜ ᱠᱟᱱᱟ ᱡᱮ ᱟᱯᱮ ᱚᱱᱛᱮ ᱛᱟᱦᱚᱞᱮ ᱠᱷᱟᱱ ᱟᱯᱮ ᱵᱤᱨ ᱫᱤᱥᱚᱢ ᱦᱚᱲ ᱪᱮ ᱱᱩᱠᱩ ᱯᱮ ᱪᱟᱥ ᱵᱟᱲᱟᱭ ᱜᱮᱭᱟ ᱚᱱᱠᱟ? ᱠᱟᱹᱡ ᱵᱤᱱ ᱞᱟᱹᱭ ᱞᱮᱠᱷᱟᱱ ᱟᱹᱰᱤ ᱱᱟᱯᱟᱭ ᱠᱚᱜᱼᱟ᱾
ᱦᱚᱭ ᱟᱞᱮ ᱥᱮᱫ ᱫᱚ ᱜᱚᱝᱠᱮ ᱧᱮᱞ ᱞᱮᱠᱷᱟᱱ ᱫᱚ ᱱᱚᱜ ᱱᱚᱣᱟ ᱵᱟᱹᱲᱛᱤ ᱠᱟᱭᱛᱮ ᱱᱚᱣᱟ ᱥᱚᱨᱱᱚ ᱠᱚ ᱪᱟᱥ ᱜᱮᱭᱟ ᱾ ᱟᱨ ᱥᱚᱨᱱᱚ ᱵᱟᱫ ᱠᱟᱛᱮᱫ ᱨᱮᱦᱚᱸ ᱱᱚᱣᱟ ᱚᱱᱟ ᱜᱩᱞᱟᱹᱴ ᱦᱩᱨᱩ ᱡᱟᱦᱟᱸ ᱠᱚ ᱞᱟᱹᱭᱟ ᱚᱱᱟ ᱠᱚᱜᱮ ᱠᱚ ᱪᱟᱥ ᱵᱟᱲᱟᱭ ᱜᱮᱭᱟ ᱵᱟᱲᱛᱤ ᱠᱟᱭᱛᱮ ᱾ ᱟᱨ ᱤᱱᱟᱹ ᱵᱟᱫ ᱠᱟᱛᱮᱫ ᱨᱮᱦᱚᱸ ᱚᱱᱟ ᱡᱟᱦᱟᱸ ᱯᱟᱭᱮᱥ ᱡᱟᱦᱟᱸ ᱠᱚ ᱵᱮᱱᱟᱣ ᱮᱫᱟ ᱾ ᱯᱟᱭᱮᱥ ᱪᱟᱣᱞᱮ ᱾
ᱦᱮᱸ ᱾
ᱩᱱᱠᱩ ᱠᱚᱧ ᱩᱭᱦᱟᱹᱨ ᱮᱫᱟ ᱚᱱᱟ ᱦᱚᱸᱠᱚ ᱪᱟᱥ ᱜᱮᱭᱟ᱾ ᱠᱤᱪ
ᱵᱟᱝ ᱚᱱᱟ ᱡᱟᱦᱟᱸ ᱵᱟᱠᱥᱟ ᱵᱚᱠ ᱠᱚ ᱞᱟᱹᱭᱮᱫᱟ
ᱦᱚᱭ ᱦᱚᱭ ᱦᱚᱭ ᱚᱱᱱᱟ ᱾
ᱦᱚᱭ ᱦᱚᱭ ᱾ ᱜᱚᱝᱠᱮ ᱚᱱᱟ ᱩᱱᱫᱤᱱ ᱢᱟᱞᱤᱧ ᱟᱸᱡᱚᱢ ᱵᱟᱲᱟᱮᱛ ᱛᱟᱦᱮᱫ ᱛᱟᱭᱢᱟ ᱵᱤᱨ ᱫᱤᱥᱚᱢ ᱨᱮᱢᱟ ᱢᱟᱱᱮ ᱜᱚᱰᱟ ᱦᱩᱲᱩ ᱠᱚ ᱪᱟᱥ ᱵᱟᱲᱟᱭ ᱛᱟᱦᱮᱸᱫ ᱚᱱᱟ ᱫᱚ ᱵᱚᱱᱫᱚ ᱪᱟᱵᱟ ᱟᱠᱟᱜᱼᱟ ᱥᱮᱪᱮᱫ ᱱᱮᱛᱟᱨ ᱫᱚ?
ᱟᱫᱚ ᱡᱟᱦᱟᱸᱭ ᱦᱚᱲ ᱠᱚ ᱪᱟᱥ ᱜᱮᱭᱟ ᱠᱚ ᱦᱟᱸᱜ ᱟᱫᱚ ᱟᱹᱞᱤᱧ ᱫᱚ ᱦᱟᱸᱜ ᱚᱱᱠᱟ ᱮᱸ ᱟᱹᱛᱩ ᱫᱤᱥᱚᱢ ᱨᱮᱫᱚ ᱦᱟᱸᱜ ᱠᱚᱢ ᱜᱮ ᱚᱱᱠᱟ ᱪᱟᱥ ᱠᱟᱹᱢᱤ ᱚᱱᱠᱟ ᱜᱚᱲᱚ ᱞᱮᱠᱷᱟᱱ ᱤᱧ ᱪᱟᱞᱟᱜ ᱜᱮᱭᱟ ᱟᱫᱚ ᱵᱟᱭᱨᱮ ᱨᱮᱜᱮ ᱵᱟᱹᱲᱛᱤ ᱠᱟᱭᱛᱮ ᱛᱟᱸᱦᱮ ᱜᱮᱭᱟ ᱾ ᱱᱤᱝᱠᱟᱹ ᱦᱚᱸ ᱚᱱᱟ ᱵᱚᱨᱥᱟ ᱨᱮᱫᱚ ᱦᱟᱸᱜ ᱪᱟᱞᱟᱜ ᱦᱩᱭᱩᱜᱼᱟ ᱜᱚᱲᱚ ᱦᱮᱸ᱾
ᱦᱮᱸ ᱾
ᱟᱫᱚ ᱡᱟᱦᱟᱸ ᱠᱷᱟᱹᱛᱤᱨ ᱟᱹᱞᱤᱧ ᱦᱟᱸᱜ ᱵᱟᱹᱞᱤᱧ ᱞᱟᱹᱭ ᱫᱟᱲᱮᱭᱟᱜ ᱠᱟᱱᱟ ᱾ ᱟᱪᱪᱷᱟ ᱜᱚᱝᱠᱮ ᱛᱟᱦᱞᱮ ᱟᱯᱮ ᱥᱮᱫ ᱫᱚ ᱯᱚᱨᱚᱵᱽ ᱠᱚᱫᱚ ᱪᱮᱫ ᱠᱚ ᱦᱩᱭ ᱵᱟᱲᱟᱜ ᱜᱮᱭᱟ ᱱᱚᱝᱠᱟ ᱯᱟᱛᱟ ᱠᱚ?
ᱦᱮᱸ ᱜᱚᱝᱠᱮ ᱟᱞᱮ ᱱᱚᱛᱮ ᱯᱟᱛᱟ ᱦᱚᱸ ᱠᱚᱦᱚᱸ ᱦᱩᱭᱩᱜ ᱜᱮᱭᱟ᱾ ᱛᱟᱨᱯᱚᱨᱮ ᱱᱚᱶᱟ ᱵᱚᱸᱜᱟ ᱵᱩᱨᱩ ᱠᱚ ᱠᱚᱦᱚᱸ ᱦᱩᱭᱩᱜ ᱜᱮᱭᱟ ᱾
ᱦᱚᱭ ᱚᱱᱠᱟ ᱧᱩᱢ ᱟᱱᱟᱜ ᱯᱟᱛᱟ ᱠᱚᱫᱚ ᱪᱮᱫ ᱠᱚ ᱦᱩᱭ ᱵᱟᱲᱟᱜ ᱜᱮᱭᱟ ᱟᱯᱮ ᱥᱮᱫ ᱫᱚ?
ᱚᱱᱟ ᱮᱸ ᱵᱩᱨᱩ ᱤᱭᱟᱹ ᱵᱩᱨᱩ ᱵᱚᱸᱜᱟ ᱡᱚᱠᱷᱟᱡ ᱯᱟᱛᱟ ᱠᱚ ᱦᱩᱭᱩᱜᱼᱟ ᱱᱚᱛᱮ ᱨᱮ ᱾
ᱦᱮᱸ ᱛᱟᱦᱞᱮ ᱜᱚᱢᱠᱮ ᱟᱯᱮ ᱫᱚ ᱵᱩᱨᱩ ᱵᱚᱸᱜᱟ ᱫᱚᱯᱮ ᱥᱩᱨ ᱜᱮᱭᱟ ᱵᱟᱝ?
ᱦᱮᱸ ᱚᱱᱠᱟ ᱥᱩᱨ ᱧᱚᱜ ᱜᱮᱭᱟᱞᱮ ᱾
ᱛᱟᱦᱞᱮ ᱧᱮᱞ ᱠᱚᱫᱚ ᱦᱚᱭ ᱛᱚᱯᱮ ᱪᱟᱞᱟᱣ ᱵᱟᱲᱟᱣ ᱟᱠᱟᱱ ᱜᱮᱭᱟ ᱡᱟᱹᱱᱤᱡ?
ᱦᱮᱸ ᱞᱮ ᱪᱟᱞᱟᱣ ᱵᱟᱲᱟᱜ ᱜᱮᱭᱟ ᱾
ᱟᱪᱪᱷᱟ ᱜᱚᱝᱠᱮ ᱚᱱᱟ ᱵᱩᱨᱩ ᱵᱚᱸᱜᱟ ᱨᱮᱫᱚ ᱱᱚᱝᱠᱟ ᱪᱤᱞᱤ ᱵᱚᱸᱜᱟ ᱠᱚᱠᱚ ᱵᱚᱸ ᱚᱱᱟ ᱵᱩᱨᱩ ᱪᱮᱛᱟᱱ ᱨᱮᱜᱮ ᱥᱮ ᱞᱟᱛᱟᱨ ᱨᱮ?
ᱱᱚᱣᱟᱫᱳ ᱪᱮᱛᱟᱱ ᱨᱮ ᱡᱟᱦᱟᱸ ᱟᱵᱚ ᱥᱟᱱᱛᱟᱲ ᱪᱮᱫᱠᱟᱵᱚᱱ ᱵᱚᱸᱜᱟ ᱵᱟᱲᱟᱭ ᱜᱮᱭᱟ, ᱚᱱᱠᱟᱜᱮ
ᱦᱳᱭ ᱾ ᱦᱳᱭᱛᱚ ᱚᱸᱰᱮ ᱫᱚ ᱟᱹᱰᱤ ᱥᱟᱹᱜᱤᱧ ᱥᱟᱹᱜᱤᱧ ᱠᱚ ᱞᱟᱹᱭ ᱠᱚᱣᱟ ᱦᱚᱲ ᱠᱚᱠᱚ ᱪᱟᱞᱟᱜ ᱜᱮᱭᱟ, ᱧᱮᱞ ᱟᱨ ᱵᱟᱝ ᱡᱟᱦᱟᱸᱭ ᱯᱩᱡᱟᱹ ᱠᱚᱠᱚ ᱮᱢ ᱜᱮᱭᱟ ᱩᱱᱠᱩ ᱠᱚ ᱥᱮᱴᱮᱨᱚᱜ ᱜᱮᱭᱟ, ᱟᱨ ᱞᱟᱹᱭ ᱟᱠᱚ ᱵᱟᱝᱟ ᱞᱟᱛᱟᱨ ᱨᱮ ᱯᱟᱛᱟ ᱠᱚᱠᱚ ᱮᱱᱮᱡ ᱟ ᱱᱚᱝᱠᱟ ᱟᱨ ᱪᱮᱫ ᱡᱟᱭᱜᱟ ᱪᱮᱜᱠᱚ ᱞᱟ. ᱭᱟ ᱵᱟᱝ
ᱟᱨ ᱤᱱᱟᱹ ᱜᱚᱢᱠᱮ ᱟᱯᱮ ᱱᱚᱣᱟ ᱚᱱᱟ ᱵᱤᱨ ᱫᱤᱥᱚᱢ ᱦᱟᱸᱜ, ᱟᱫᱚ
ᱵᱤᱨ ᱫᱤᱥᱚᱢ ᱫᱚ ᱛᱟᱸᱦᱚᱞᱮ ᱵᱮᱥ ᱵᱤᱱ ᱵᱩᱡᱷᱟᱹᱣᱟ ᱥᱮ ᱱᱚᱣᱟ ᱵᱟᱡᱟᱨ ᱫᱤᱥᱚᱢ ᱠᱚᱨᱮ ᱵᱷᱟᱹᱜᱤ ᱵᱤᱱ ᱵᱩ ᱡᱟ ᱛᱟᱦᱟᱞᱮ ᱤᱧ ᱵᱟᱝ
ᱟᱫᱚ ᱜᱚᱢᱠᱮ ᱛᱟᱦᱮᱸ ᱢᱟ ᱦᱳᱭ ᱠᱟᱱᱟ ᱜᱤᱫᱽᱨᱟᱹ ᱠᱷᱚᱱ ᱱᱚᱣᱟ ᱵᱟᱡᱟᱨ ᱫᱤᱥᱚᱢ ᱥᱮᱫ ᱜᱮ, ᱟᱫᱚ ᱵᱨᱤᱥ ᱱᱚᱣᱟ ᱫᱚ ᱮᱞᱟᱠᱟ ᱯᱨᱟᱠᱨᱤᱛᱤᱠ ᱫᱚ ᱟᱹᱫᱤᱢ ᱱᱟᱯᱟᱭ ᱜᱮᱞᱤᱧ ᱵᱩᱡᱷᱟᱹᱣᱟ, ᱢᱮᱱᱠᱷᱟᱱ ᱠᱟᱹᱢᱤ
ᱦᱩᱸ᱾
ᱜᱤᱫᱽᱨᱟ. ᱡᱚᱦᱚᱜ ᱵᱟᱡᱟᱨ ᱨᱮᱦᱟᱸᱜ ᱵᱟᱝ ᱪᱟᱞᱟᱣ ᱞᱮᱠᱷᱟᱱ ᱦᱚᱭᱛᱚ ᱵᱟᱝ ᱦᱳᱭᱳᱜᱼᱟ ᱾ ᱟᱫᱚ ᱟᱹᱞᱤᱧ ᱫᱚ ᱦᱟᱸᱜ ᱵᱤᱨᱼᱵᱩᱨᱩ ᱠᱚᱜᱮ ᱵᱟᱹᱲᱛᱤ ᱫᱚᱞᱤᱧ ᱠᱩᱥᱤᱭᱟᱜᱼᱟ ᱾
ᱦᱩᱸ ᱦᱩᱸ᱾
ᱱᱚᱣᱟ ᱪᱟᱞᱟᱣ ᱦᱩᱭᱩᱜ ᱜᱮᱭᱟ ᱢᱟᱡᱷᱮ ᱢᱟᱡᱷᱮ ᱟᱫᱚ ᱵᱤᱨ ᱨᱮᱱᱟᱜ ᱱᱚᱝᱠᱟ ᱡᱚ ᱵᱮᱞᱮ ᱡᱚᱠᱷᱱ ᱡᱚ ᱵᱤᱞᱤ ᱡᱚᱠᱷᱚᱱ ᱦᱟᱸᱜ ᱥᱤᱵᱤᱞ ᱜᱮᱭᱟ ᱾ ᱛᱮᱨᱮᱞ ᱠᱚ, ᱛᱟᱨᱚᱵ ᱠᱚ ᱟᱨ ᱵᱟᱝ ᱢᱮᱨᱞᱮᱡ ᱠᱚ, ᱠᱩᱲᱤᱛ ᱨᱟᱢᱟ ᱠᱚ ᱧᱮᱞ ᱠᱟᱛᱮ ᱱᱩᱭᱟ ᱠᱚ ᱡᱚᱢ ᱦᱳᱭᱳᱜ ᱟ ᱱᱚᱣᱟ ᱠᱚᱫᱚ ᱦᱟᱸᱜ ᱦᱳᱭ ᱛᱚ ᱟᱸ ᱵᱟᱡᱟᱨ ᱠᱚᱨᱮᱜ ᱦᱟᱸᱜ ᱠᱤᱨᱤᱧ ᱛᱮ ᱵᱟᱝ ᱧᱟᱢᱚᱜᱼᱟ ᱾
ᱦᱳᱭ ᱦᱳᱭ᱾
ᱵᱩᱡ ᱵᱩᱡ ᱪᱟᱞᱟᱣ ᱵᱟᱲᱟᱭ ᱦᱳᱭᱳᱜ ᱜᱮᱭᱟ ᱾
ᱜᱚᱢᱠᱮ ᱛᱟᱸᱦᱮᱞᱮᱠᱷᱟᱱ ᱫᱚ ᱟᱹᱵᱤᱱ ᱫᱚ ᱩᱸ ᱫᱤᱥᱚᱢ ᱥᱮᱱ ᱫᱚ ᱠᱷᱩᱵ ᱮᱠᱴᱟ ᱵᱟᱹᱵᱤᱱ ᱛᱟᱦᱮᱸᱱ ᱜᱮᱭᱟᱵᱤᱱ ᱥᱮ ᱪᱮᱫ ᱾
ᱦᱮᱸ ᱛᱟᱦᱮᱸ ᱦᱩᱭᱩᱜ ᱜᱮᱭᱟ ᱛᱟᱦᱮᱸ ᱫᱚ ᱪᱟᱞᱟᱣ ᱵᱟᱲᱟᱜ ᱦᱩᱭᱩᱜ ᱜᱮᱭᱟ, ᱟᱫᱚ ᱵᱟᱭᱨᱮ ᱨᱮᱜᱮ ᱵᱟᱹᱲᱛᱤ ᱠᱟᱭᱛᱮ ᱛᱟᱸᱦᱮ ᱵᱟᱲᱟᱭ ᱦᱳᱭᱳᱜ ᱜᱮᱭᱟ ᱾ ᱤᱱᱠᱟᱹ ᱡᱚᱠᱷᱚᱱ ᱵᱟᱦᱟ ᱠᱚ ᱦᱳᱭᱳᱜ ᱜᱮᱭᱟ ᱥᱚᱨᱦᱟᱭ ᱠᱚ᱾ ᱦᱮᱸ ᱪᱞᱟᱣ ᱦᱩᱭᱩᱜ ᱜᱮᱭᱟ ᱟᱨ ᱵᱟᱝᱠᱷᱟᱱ ᱦᱮᱸ ᱮᱢᱱᱤ ᱫᱤᱱ ᱦᱚᱸ ᱪᱟᱞᱟᱣ ᱦᱳᱭᱳᱜ ᱜᱮᱭᱟ ᱾
ᱟᱨ ᱜᱚᱝᱠᱮ ᱟᱯᱮ ᱫᱚ ᱟᱯᱮ ᱚᱱᱛᱮᱢᱟ ᱚᱱᱟ ᱱᱟᱹᱭ ᱠᱚ ᱜᱟᱰᱟ ᱠᱚᱯᱮ ᱥᱩᱨ ᱧᱚᱜ ᱜᱮᱭᱟ᱾ ᱚᱫᱚ ᱚᱱᱟ ᱦᱩᱲᱩ ᱠᱚᱦᱚᱸ ᱯᱮ ᱪᱟᱥ ᱵᱟᱲᱟᱭᱟ ᱥᱮ ᱥᱚᱵᱡᱤ ᱠᱚᱦᱚᱸ ᱯᱮ ᱪᱟᱥ ᱵᱟᱲᱟᱭ ᱜᱮᱭᱟ? ᱟᱨ ᱴᱷᱮᱠᱟᱢ
ᱦᱮᱸ ᱪᱚᱝ ᱥᱚᱵᱡᱤ ᱠᱚᱸᱦᱚᱸ ᱠᱚ ᱪᱟᱥ ᱵᱟᱲᱟᱭ ᱜᱮᱭᱟ ᱛᱚ᱾ ᱟᱨ ᱵᱮᱸᱜᱟᱲ ᱠᱚ, ᱵᱤᱞᱟᱹᱛᱤ ᱠᱚ, ᱦᱮᱸ ᱡᱚᱱᱰᱨᱟ ᱠᱚ᱾ ᱛᱩᱲᱤ ᱠᱚ ᱱᱚᱝᱠᱟᱱᱟᱜ ᱠᱚᱠᱚ ᱪᱟ ᱩᱱᱩᱠᱩ ᱫᱚ ᱩᱱᱟᱸᱜ ᱡᱟᱦᱟᱸᱭ ᱠᱚ ᱪᱟᱥᱟ ᱱᱩᱠᱩ ᱠᱚᱫᱚ ᱦᱟᱸᱜ ᱟᱴ ᱤᱧᱦᱳ ᱡᱟᱹᱥᱛᱤ ᱠᱟᱭ ᱜᱮ ᱟᱞᱮ ᱥᱮᱫ ᱱᱚᱝᱠᱟ ᱜᱟᱰᱤ ᱠᱚ ᱦᱤᱡᱩᱜ ᱟ ᱾ ᱱᱚᱣᱟ ᱥᱚᱥᱟ ᱠᱚ ᱡᱟᱦᱟᱸ ᱠᱚ ᱪᱟᱥᱟ ᱢᱤᱫ ᱜᱟᱰᱤ ᱱᱚᱝᱠᱟ ᱠᱚ ᱟᱠᱷᱨᱤᱧᱟ ᱾
ᱦᱳᱭ
ᱟᱫᱚ ᱟᱞᱮ ᱴᱷᱮᱱ ᱠᱷᱚᱱ ᱫᱚ ᱦᱟᱸᱜ ᱵᱟᱡᱟᱨ ᱫᱚ ᱠᱟᱹᱴᱤᱡ ᱥᱟᱟᱹᱜᱤᱧ ᱜᱮᱭᱟ ᱾ ᱟᱫᱚ ᱡᱟᱦᱟ ᱠᱷᱟᱛᱤᱨ ᱱᱚᱝᱠᱟ ᱾ ᱮᱜ ᱡᱟᱦᱟᱸᱭ ᱵᱮᱵᱥᱟᱭ ᱦᱟᱛᱟᱣ ᱠᱚ ᱦᱤᱡᱩᱜᱼᱟ ᱩᱱᱠᱩ ᱫᱚᱦᱟᱜ ᱢᱤᱫ ᱫᱷᱟᱣ ᱨᱮᱜᱮ ᱮᱜ ᱟᱹᱛᱷᱟᱹᱱ ᱦᱚᱲᱟᱜ ᱪᱟᱹᱥᱤ ᱠᱚᱣᱟᱜ ᱱᱚᱝᱠᱟ ᱤᱫᱤᱭᱟ ᱢᱤᱫ ᱥᱟᱶᱛᱮ
ᱟᱪᱪᱷᱟ
ᱟᱪᱪᱷᱟ ᱜᱚᱝᱠᱮ ᱚᱠᱛᱚ ᱦᱚᱸ ᱦᱩᱭ ᱤᱫᱤᱜ ᱠᱟᱱᱟ ᱟᱨᱦᱚᱸ ᱨᱚᱯᱚᱲ ᱦᱩᱭᱩᱜᱼᱟ ᱱᱚᱝᱠᱟ
ᱦᱮᱸ ᱟᱹᱰᱤ ᱵᱷᱟᱹᱜᱤ ᱵᱩᱡᱷᱟᱹᱣ ᱱᱟ ᱟᱹᱵᱤᱱ ᱥᱟᱞᱟᱜ ᱢᱚᱡᱽ ᱜᱮ ᱨᱚᱯᱚᱲ ᱵᱟᱲᱟ ᱠᱟᱛᱮᱫ᱾ ᱚᱱᱠᱟ ᱜᱮ ᱟᱨᱚ ᱚᱠᱛᱚ ᱠᱚ ᱦᱩᱭ ᱞᱮᱱᱠᱷᱟᱱ ᱜᱟᱯᱟᱞᱢᱟᱨᱟᱣ ᱦᱩᱭᱩᱜᱼᱟ᱾